ᱜᱚᱝᱠᱮ ᱡᱚᱦᱟᱨ,
ᱜᱚᱝᱠᱮ
ᱟᱪᱪᱷᱟ ᱱᱟᱯᱟᱭ ᱵᱟᱲᱟ ᱜᱮ?
ᱦᱚ ᱱᱟᱯᱟᱭ ᱵᱟᱲᱟ ᱜᱮ ᱱᱟᱯᱟᱭ ᱵᱟᱲᱟ ᱜᱮ ᱡᱚᱛᱚ ᱦᱮᱱᱟᱜ ᱞᱮᱭᱟ ᱟᱨ ᱟᱢᱫᱚ ᱱᱟᱜ?
ᱦᱳᱭ ᱟᱞᱮ ᱠᱚᱦᱚᱸ ᱱᱟᱯᱟᱭ ᱵᱟᱲᱟ ᱜᱮ᱾
ᱦᱚ ᱛᱟᱦᱚᱞᱮ ᱪᱮᱫ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ ᱫᱚ?
ᱦᱳᱭ ᱱᱟᱦᱟᱜ ᱱᱤᱛ ᱫᱚ ᱡᱤᱨᱟᱹᱣ ᱵᱟᱲᱟ ᱦᱩᱭ ᱟᱠᱟᱱᱟ ᱜᱚᱝᱠᱮ᱾ ᱟᱞᱮ ᱠᱚᱫᱚ ᱱᱟᱜ ᱟᱯᱮ ᱠᱚᱜᱮ?
ᱟᱨ ᱟᱞᱮ ᱠᱚᱦᱚᱸ ᱱᱟᱜ ᱱᱚᱜ-ᱚᱭ ᱫᱩᱲᱩᱵ ᱵᱟᱲᱟ ᱦᱩᱭᱠᱟᱱᱟ ᱱᱤᱛᱚᱜ ᱫᱚ ᱱᱟᱜ ᱚᱱᱛᱮ ᱠᱷᱮᱛ ᱵᱟᱹᱫᱽ ᱠᱚ ᱥᱮᱱᱜᱮ ᱩᱴᱷᱟᱹᱣ ᱦᱩᱭ ᱞᱮᱱ ᱛᱟᱦᱮᱱᱟ, ᱟᱫᱚ ᱦᱮᱡ ᱵᱟᱲᱟ ᱟᱛᱮᱫ ᱱᱚᱛᱮᱨᱮ ᱚᱱᱟ ᱞᱟᱝ ᱯᱮᱥᱟ ᱫᱩᱲᱩᱵ ᱵᱟᱲᱟ ᱦᱩᱭ ᱠᱟᱱᱟ ᱱᱚᱜ-ᱚᱭ ᱾
ᱟᱪᱪᱷᱟ ᱟᱫᱚ ᱪᱮᱫ ᱞᱮᱠᱟ ᱟᱯᱮ ᱥᱮᱫ ᱫᱚ ᱦᱩᱲᱩ ᱨᱚᱦᱚᱭ ᱠᱚ ᱦᱩᱭᱩᱜ ᱠᱟᱱᱟ ᱥᱮ ᱵᱟᱝ?
ᱦᱮᱸ ᱦᱩᱲᱩ ᱨᱚᱦᱚᱭ ᱠᱷᱚᱱᱟᱜ ᱢᱮᱱᱞᱠᱷᱟᱱ ᱫᱚ
ᱦᱩᱸ ᱫᱟᱜ ᱡᱟᱹᱲᱤ ᱠᱚᱫᱚ ᱴᱷᱤᱠ ᱜᱮᱭᱟ?
ᱴᱷᱤᱠ ᱜᱮᱭᱟ ᱫᱟᱜ ᱡᱟᱹᱲᱤ ᱵᱟᱲᱟᱭᱮᱫ-ᱟ ᱱᱟᱦᱟᱸᱜ᱾ ᱟᱨ ᱞᱟᱦᱟ ᱢᱟ ᱚᱱᱠᱟ ᱢᱟ ᱵᱟᱭ ᱫᱟᱜ ᱡᱟᱹᱲᱤ ᱵᱟᱲᱟ ᱟᱠᱟᱫ-ᱟ ᱟᱞᱮ ᱥᱮᱱ ᱢᱟ ᱵᱟᱠᱷᱟᱱ ᱢᱟ ᱱᱤᱛᱚᱜ ᱡᱚᱛᱚ ᱠᱚ ᱨᱮᱱᱟᱜ ᱨᱚᱦᱚᱭ ᱠᱚᱫᱚᱞᱮ ᱟᱹᱰᱤ ᱥᱟᱺᱜᱤᱧ ᱢᱟᱱᱮ ᱫᱟᱜ ᱵᱟᱭ ᱫᱟᱜ ᱡᱟᱹᱲᱤ ᱠᱟᱫ ᱛᱮᱜᱮ ᱱᱟᱜ ᱵᱟᱝ ᱮᱛᱚᱵ ᱦᱩᱭ ᱞᱮᱱᱟ ᱚᱱᱮ ᱠᱤᱪᱷᱩ ᱫᱤᱱ ᱦᱩᱭᱱᱟ ᱫᱟᱜ ᱡᱟᱹᱲᱤ ᱵᱟᱲᱟ ᱱᱟᱜ ᱨᱚᱦᱚᱭ ᱠᱚ ᱜᱟᱱ ᱵᱟᱲᱟ ᱜᱚᱫ ᱠᱟᱱᱟ᱾ ᱟᱨ ᱟᱯᱮ ᱠᱚ ᱥᱮᱱ ᱫᱚ ᱪᱟᱥᱵᱟᱥ ᱠᱚᱫᱚ ᱛᱤᱱᱟᱹᱜ ᱥᱟᱺᱜᱤᱧ ᱱᱟ?
ᱦᱮᱸ ᱟᱞᱮ ᱥᱮᱫ ᱠᱚᱦᱚᱸ ᱱᱚᱜ-ᱚᱭ ᱨᱚᱦᱚᱭ ᱠᱚᱫᱚᱞᱮ ᱥᱟᱨᱫᱤᱭ ᱠᱟᱱᱟ ᱱᱟᱦᱟᱸᱜ᱾
ᱨᱚᱦᱚᱭ ᱠᱚᱫᱚᱞᱮ ᱥᱟᱫᱤ ᱜᱚᱫ ᱠᱟᱱᱟ ᱦᱮᱸ ᱫᱟᱜ ᱡᱟᱹᱲᱤ ᱠᱚ ᱟᱞᱮ ᱥᱮᱫ ᱮᱠᱫᱚᱢ ᱴᱷᱤᱠᱴᱷᱟᱠ ᱜᱮᱭᱟ ᱱᱟᱦᱟᱸᱜ ᱥᱚᱠᱛᱚᱭ ᱫᱟᱜ ᱡᱟᱹᱲᱤ ᱵᱟᱲᱟᱠᱟᱜ-ᱟ ᱟᱫᱚ ᱛᱮᱦᱤᱧ ᱫᱚᱭ ᱥᱤᱛᱩᱝ ᱜᱚᱫ ᱟᱠᱟᱫᱟ᱾
ᱟᱫᱚ ᱜᱚᱝᱠᱮ ᱱᱟᱦᱟᱸᱜ ᱟᱯᱮ ᱫᱚ ᱚᱱᱠᱟ ᱡᱟᱹᱯᱟᱹᱭ ᱱᱟᱞᱟ ᱠᱚᱫᱚ ᱢᱮᱱᱟᱜ ᱟᱥᱮ ᱵᱟᱝ?
ᱱᱚᱣᱟ ᱱᱟᱞᱟ ᱠᱚᱫᱚ ᱱᱟᱜ ᱟᱫᱚ ᱵᱟᱝᱜᱮ ᱱᱟᱜ ᱱᱤᱭᱟᱹ ᱥᱩᱨ ᱥᱟᱹᱨᱤᱭᱟᱹ ᱠᱚᱨᱮ ᱫᱚ ᱦᱮᱱᱟᱜ ᱫᱚ ᱦᱮᱱᱟᱜ ᱜᱮᱭᱟ ᱟᱫᱚ ᱥᱟᱺᱜᱤᱧ ᱥᱟᱺᱤᱧ ᱠᱚᱨᱮ ᱮᱴᱟᱜ ᱠᱚᱥᱮᱱ ᱨᱮ ᱦᱮᱱᱟᱜ-ᱟ ᱤᱡᱮᱨᱟᱜ ᱵᱟᱹᱫ ᱠᱚᱥᱮᱱ ᱨᱮᱫᱚ ᱱᱟᱜ ᱵᱟᱹᱱᱩᱜ-ᱟᱹ ᱱᱤᱡ ᱚᱱᱟᱜ
ᱟᱨ ᱟᱯᱮ ᱫᱚ ᱛᱚᱵᱮ ᱪᱮᱫ ᱛᱮᱯᱮ ᱥᱮᱨᱢᱟ ᱫᱟᱜ ᱡᱟᱹᱲᱤ ᱛᱮᱜᱮ ᱯᱮ ᱨᱚᱦᱚᱭᱟ ᱥᱮ ᱪᱮᱫ ᱞᱮᱠᱟᱱᱟᱜ?
ᱦᱮ ᱦᱳᱭ ᱨᱚᱦᱚᱭ ᱠᱚᱫᱚ ᱪᱟᱥᱵᱟᱥ ᱠᱚᱫᱚ ᱱᱟᱜ ᱟᱞᱮ ᱱᱚᱛᱮ ᱫᱚ ᱱᱟᱜ ᱥᱮᱨᱢᱟ ᱫᱟᱜ ᱡᱟᱹᱲᱤ ᱵᱷᱚᱨᱥᱟᱮ ᱟᱨ ᱚᱱᱠᱟ ᱡᱟᱦᱟᱱᱟᱜ ᱵᱮᱵᱚᱥᱛᱟ ᱠᱚᱫᱚ ᱵᱟᱹᱱᱩᱜ-ᱟ ᱱᱟᱦᱟᱸᱜ ᱥᱤᱞ ᱥᱮᱞᱚ ᱠᱚ ᱛᱮ ᱴᱩᱞᱩ ᱠᱚᱫᱚ ᱦᱱᱟᱜ ᱫᱟᱜ ᱨᱮᱱᱟᱜ ᱵᱮᱵᱚᱥᱛᱟᱷᱟ᱾ ᱟᱱᱮ ᱥᱮᱨᱢᱟ ᱡᱟᱹᱲᱤ ᱫᱟᱜ ᱠᱮᱫ ᱠᱷᱟᱱ ᱫᱚ ᱜᱟᱱᱮᱱ ᱜᱮᱭᱟ ᱟᱨ ᱵᱟᱠᱷᱟᱱ ᱱᱚᱝᱠᱟ ᱠᱮᱱᱮᱞ ᱠᱚ ᱦᱮᱱᱟᱜ ᱫᱚ ᱦᱮᱱᱟᱜ ᱜᱮᱭᱟ ᱟᱫᱚ ᱥᱚᱢᱚᱭ ᱵᱤᱥᱮᱥ ᱫᱟᱜ ᱠᱚᱠᱚ ᱟᱲᱟᱜ ᱠᱷᱟᱱ ᱧᱟᱢᱚᱜ-ᱟ, ᱟᱨ ᱵᱟᱠᱷᱟᱱ ᱠᱷᱟᱱ ᱫᱚ ᱵᱟᱝᱜᱮ ᱱᱟᱜ᱾
ᱦᱸᱩ ᱟᱞᱮ ᱥᱮᱫ ᱠᱚᱫᱚ ᱱᱟᱦᱟᱸᱜ ᱦᱮᱸ ᱟᱞᱮᱥᱮᱜ ᱫᱚ ᱢᱮᱱᱟᱜ ᱜᱮᱭᱟ ᱱᱟᱦᱟᱜ ᱡᱩᱛᱟᱹᱭ ᱱᱟᱞᱟ ᱫᱟᱜ ᱠᱚᱜᱮ᱾ ᱟᱨ ᱱᱚᱣᱟ ᱠᱩ ᱛᱮᱜᱮ ᱟᱞᱮ ᱥᱮᱜ ᱫᱚ ᱨᱚᱦᱚᱭ ᱦᱩᱭᱩᱜ ᱠᱟᱱᱟ ᱟᱨ ᱱᱤᱛᱚᱜ ᱫᱚ ᱡᱟᱦᱟᱱᱟᱜ ᱠᱟᱞ ᱠᱚᱫᱚ ᱵᱟᱹᱱᱩᱜᱼᱟ ᱮᱠᱫᱚᱢ ᱵᱟᱨᱮ ᱜᱩᱴᱟ ᱵᱚᱨᱥᱟ ᱛᱟᱦᱮᱸᱭᱮᱱᱟ ᱱᱚᱣᱟ ᱨᱩᱯᱟᱹᱭ ᱱᱟᱞᱟ ᱫᱟᱜ ᱜᱮ ᱱᱟᱦᱟᱜ᱾
ᱫᱟᱜ ᱠᱚᱨᱮᱱᱟᱜ ᱥᱚᱝᱠᱚᱴ ᱠᱚᱫᱚ ᱵᱟᱝ ᱦᱩᱭ ᱵᱟᱲᱟᱜ ᱠᱟᱱ
ᱵᱟᱝᱟ ᱡᱟᱦᱟᱱ ᱥᱚᱨᱠᱟᱨ ᱫᱟᱜ ᱠᱚᱨᱮᱱᱟᱜ ᱫᱚ᱾ ᱮᱚᱠᱚᱢ ᱴᱷᱤᱠ ᱴᱷᱟᱠ ᱜᱤ ᱦᱩᱭᱩᱜᱼᱟ ᱱᱟᱦᱟᱜ᱾
ᱟᱫᱚ ᱜᱚᱢᱠᱮ ᱟᱯᱮ ᱴᱷᱮᱜ ᱫᱚ ᱪᱷᱟ ᱪᱮᱜ ᱛᱮᱯᱮ ᱥᱤᱭ ᱜᱮᱭᱟ ᱱᱟᱦᱟᱜ ᱱᱟᱮᱦᱮᱞ ᱠᱚᱛᱮ ᱥᱮ ᱪᱮᱫ ᱠᱚᱛᱮ?
ᱟᱞᱮ ᱫᱚ ᱱᱚᱛᱮ ᱫᱚ ᱱᱟᱦᱜ ᱠᱟᱰᱟ ᱱᱟᱦᱮᱞ ᱠᱟᱛᱮ ᱥᱤ ᱫᱚ ᱥᱤ ᱦᱩᱭᱩᱜ ᱜᱮᱭᱟ ᱱᱟᱦᱟᱜ ᱟᱨ ᱵᱟᱠᱷᱟᱱ ᱫᱚ ᱚᱝᱠᱟ ᱵᱟᱹᱫᱽ ᱠᱚᱫᱚᱱᱟᱜ ᱢᱮᱥᱤᱱ ᱴᱮᱠ ᱴᱟᱨ ᱴᱮᱠᱴᱟᱨ ᱜᱟᱹᱰᱤ ᱱᱟᱦᱟᱜ ᱦᱮ ᱥᱮᱬᱟ ᱥᱮᱬᱟ ᱵᱟᱹᱫᱽ ᱫᱚ ᱠᱟᱹᱴᱤᱡ ᱥᱤ ᱡᱚᱢ ᱦᱚᱸᱛ ᱠᱟᱹᱴᱤᱡ ᱢᱟᱱᱮ ᱟᱹᱰᱤ ᱥᱟᱨᱟ ᱵᱩᱡᱷᱟᱹᱜᱼᱟ ᱢᱟᱱᱮ ᱟᱹᱰᱤ ᱥᱮᱬᱟ ᱵᱟᱹᱫᱽ ᱠᱚᱫᱚ ᱱᱟᱦᱟᱜ ᱠᱷᱟᱱ ᱫᱚ ᱴᱮᱠ ᱜᱟᱹᱰᱤ ᱠᱚᱛᱮᱜ ᱜᱮ ᱥᱤ ᱵᱟᱲᱟᱭ ᱦᱩᱭᱩᱜᱼᱟ᱾ ᱟᱨ ᱱᱤᱝᱠᱟᱹ ᱴᱷᱤᱠᱟᱹ ᱴᱚᱯᱨᱟ ᱠᱚᱫᱚ ᱴᱟᱠ ᱠᱟᱰᱟ ᱰᱟᱝᱨᱟ ᱦᱮᱱᱟᱜ ᱠᱚᱣᱟ ᱩᱱᱠᱩ ᱛᱮ ᱥᱤ ᱟᱨ ᱜᱚᱝᱠᱮ ᱛᱟᱦᱚᱞᱮ ᱟᱯᱮ ᱥᱮᱱ ᱱᱚᱛᱮ ᱛᱤᱱᱟᱹᱜ ᱥᱟᱜᱤᱧ ᱟᱠᱟᱱᱟ ᱪᱟᱥ ᱵᱟᱥ ᱠᱚᱫᱚ?
ᱦᱮᱸ ᱟᱞᱮ ᱥᱮᱜ ᱦᱚᱸ ᱱᱚᱝᱠᱟ ᱜᱮ ᱱᱟᱦᱟᱜ ᱰᱟᱝᱨᱟ ᱛᱮᱜᱤ ᱪᱟᱥ ᱵᱟᱥ ᱠᱚᱫᱚ ᱦᱩᱭᱩᱜᱼᱟ, ᱟᱨ
ᱦᱩᱸ᱾
ᱟᱨ ᱱᱚᱛᱮ ᱫᱚ ᱡᱟᱹᱥᱛᱤ ᱱᱟᱦᱟᱸᱜ ᱱᱟᱦᱮᱞ ᱛᱮᱜᱤ ᱞᱮ ᱥᱤ ᱵᱟᱲᱟᱭᱟ᱾ ᱟᱫᱚ ᱟᱯᱮ ᱥᱮᱜ ᱫᱚ ᱱᱟᱦᱟᱜ ᱵᱩᱨᱩ ᱫᱤᱥ ᱴᱟᱺᱰᱤ ᱫᱤᱥᱚᱢᱚᱜ?
ᱢᱮᱱ ᱫᱟᱹᱞᱤᱧ ᱟᱯᱮ ᱥᱮᱜ ᱫᱚ ᱵᱩᱨᱩ ᱫᱤᱥᱚᱢ ᱥᱮ ᱴᱟᱺᱰᱤ ᱫᱤᱥᱚᱢ?
ᱟᱸᱡᱚᱢ ᱫᱟᱵᱮᱱ?
ᱟᱞᱮ ᱥᱮᱱ ᱫᱚ ᱱᱚᱛᱮ ᱫᱚ ᱛᱚ ᱚᱱᱠᱟ ᱫᱚ ᱱᱟᱦᱟᱜ ᱴᱟᱺᱰᱤ ᱫᱤᱥᱚᱢ ᱫᱚ ᱴᱟᱺᱰ ᱫᱤᱥᱚᱢ ᱠᱟᱱᱟ ᱵᱩᱨᱩ ᱫᱚ ᱟᱞᱮ ᱱᱚᱛᱮ ᱛᱮᱫᱚ ᱴᱟᱺᱰᱤ ᱫᱤᱥᱚᱢ ᱫᱚ ᱱᱟᱜ ᱵᱟᱝ ᱜᱮ
ᱤᱭᱟ ᱰᱟᱝᱨᱤ ᱱᱟᱦᱟᱜ ᱨᱚᱲ ᱠᱩ᱾
ᱦᱩᱸ᱾
ᱨᱚᱲ ᱠᱚᱞᱤᱧ ᱟᱸᱡᱚᱢ ᱮᱫᱟ ᱱᱟᱦᱟᱜ ᱵᱮᱱ
ᱚ ᱱᱤᱛᱚᱜ ᱵᱟᱝ ᱟᱡᱚᱢᱚᱜ ᱠᱟᱱ ᱛᱟᱦᱮᱸ?
ᱦᱳᱭ ᱛᱷᱚᱲᱟ ᱪᱮᱜ ᱠᱚᱪᱚ ᱥᱟᱣᱩᱱ ᱱᱟᱦᱟᱜ ᱥᱟᱰᱤ ᱠᱟᱱᱟ ᱠᱟᱹᱴᱤᱡ ᱛᱷᱚᱲᱟ ᱥᱟᱭᱤᱴ ᱧᱚᱜᱚᱜ ᱵᱮᱱ᱾
ᱦᱮᱞᱳ᱾ ᱦᱮᱞᱳ᱾